ᱦᱮᱸ ᱦᱮᱞᱳ
ᱦᱳᱭ ᱵᱳᱭᱦᱟ ᱟᱸᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱸᱡᱚᱢᱚᱜ ᱠᱟᱱᱟ
ᱚ
ᱟᱫᱚ ᱢᱟ ᱛᱮᱦᱮᱧᱟᱜ ᱥᱟᱛᱟᱢ ᱠᱚ ᱤᱫᱤ ᱠᱟᱛᱮ ᱠᱟᱹᱡ ᱞᱝ ᱞᱟᱦᱟ ᱥᱮᱱ ᱞᱮᱱᱜᱮ
ᱦᱳᱭ ᱦᱳᱭ ᱛᱟᱦᱚᱞᱮ ᱚᱠᱟ ᱪᱮᱛᱟᱱ ᱚᱠᱟ ᱥᱟᱛᱟᱢ ᱪᱮᱛᱟᱱ ᱞᱟᱝ ᱨᱚᱯᱚᱲᱟ
ᱟᱨ ᱢᱟᱥᱮ ᱪᱮᱫ ᱠᱚ ᱩᱭᱦᱟᱹᱨ ᱵᱷᱟᱵᱽᱱᱟ ᱟᱠᱟᱫ ᱛᱟᱞᱟᱝ ᱦᱟᱸᱜ? ᱱᱤᱛ ᱢᱟ ᱱᱟᱸᱜ ᱟᱹᱣᱨᱤᱧ ᱩᱭᱦᱟᱹᱨᱟ ᱟᱨ ᱪᱮᱫ ᱞᱮᱠᱟᱱ ᱥᱟᱛᱟᱢ ᱟᱛᱮ ᱞᱟᱝ ᱨᱚᱯᱚᱲᱟ ᱟᱫᱚ? ᱢᱟ ᱟᱢᱜᱮ ᱞᱟᱹᱭ ᱛᱟᱞᱟᱝ ᱢᱮ
ᱚᱱᱟ ᱜᱮᱛᱚ ᱤᱧ ᱦᱚᱸ ᱵᱟᱹᱧ ᱩᱭᱦᱟᱹᱨ ᱫᱟᱲᱮᱜ ᱠᱟᱱᱟ ᱾ᱪᱮᱫ ᱥᱟᱛᱟᱢ ᱪᱮᱛᱟᱱ ᱞᱟᱝ ᱨᱚᱯᱚᱲᱟ?
ᱦᱟᱻ ᱡᱟᱦᱟᱱᱟᱜ ᱜᱮ ᱥᱟᱛᱟᱢ ᱫᱚ ᱟᱪᱷᱟ ᱟᱨ ᱢᱤᱫᱴᱟᱝ ᱥᱟᱛᱟᱢ ᱞᱟᱝ ᱩᱭᱦᱟᱹᱨ ᱠᱮᱫ ᱟᱹᱧ ᱡᱚᱠᱷᱚᱱ ᱢᱟᱞᱟᱝ ᱮ ᱨᱚᱯᱚᱲᱞᱮᱱᱜᱮ ᱦᱮ ᱮᱫ ᱟᱭᱳᱵᱟᱵᱟ ᱢᱟᱱᱟᱣ ᱵᱟᱛᱟᱣ ᱪᱮᱛᱟᱱ ᱨᱮ ᱢᱤᱫᱴᱟᱝ ᱞᱟᱝ ᱧᱮᱞ ᱞᱮᱜᱮ ᱱᱮᱛᱟᱨ ᱠᱚᱨᱮᱱ ᱵᱟᱹᱵᱩ ᱢᱟ. ᱵᱟᱹᱵᱩ ᱢᱟᱹᱭ ᱠᱚᱢᱟ ᱟᱹᱰᱤᱜᱟᱱ ᱜᱮ ᱢᱟᱱᱮ ᱜᱤᱫᱽᱨᱟᱹ ᱵᱮᱲᱟ ᱠᱷᱚᱱ ᱠᱚ ᱡᱟᱱᱟᱢ ᱠᱮᱫ ᱠᱚᱣᱟ ᱟᱭᱳᱼᱵᱟᱵᱟ ᱛᱟᱨᱯᱚᱨᱮ ᱠᱚ ᱦᱟᱨᱟ ᱠᱮᱫ ᱠᱚᱣᱟ ᱚᱞ ᱯᱟᱲᱦᱟᱣ ᱦᱚᱪᱚ ᱠᱮᱫ ᱠᱚᱣᱟ ᱠᱚ ᱡᱟᱦᱟᱸ ᱛᱤᱱᱟᱹᱜ ᱠᱚ ᱫᱟᱲᱮᱭᱟᱜᱫᱟ ᱠᱚᱨᱟᱣ ᱠᱟᱜᱼᱟ ᱠᱚ ᱦᱚᱲ ᱠᱟᱜ ᱠᱚᱣᱟ ᱠᱚ
ᱦᱳᱭ
ᱢᱮᱱᱠᱷᱟᱱ ᱩᱱᱠᱩᱣᱟᱜ ᱤᱫᱤ ᱠᱟᱛᱮ ᱜᱮᱞᱟᱝ ᱨᱚᱯᱚᱲᱟ ᱟᱨᱠᱤ ᱦᱮᱸ ᱢᱟ ᱟᱢᱜᱮ ᱞᱟᱹᱭ ᱛᱟᱞᱟᱝ
ᱮᱫ ᱠᱟᱹᱴᱤᱡ ᱴᱟᱣᱟᱨᱮ ᱰᱤᱥᱴᱟᱵ ᱠᱮᱫ ᱛᱟᱢᱟ ᱛᱚ ᱨᱚᱲ ᱵᱟᱹᱧ ᱟᱸᱡᱚᱢ ᱧᱟᱢ ᱞᱮᱫᱟ ᱟᱨ ᱢᱤᱫᱴᱟᱝ ᱠᱩᱠᱞᱤ ᱪᱮᱫ ᱮᱢ ᱫᱚᱦᱚ ᱠᱮᱫᱟ ᱚᱱᱟ ᱠᱟᱹᱴᱤᱡ ᱨᱚᱲ ᱢᱮ
ᱦᱮᱸ ᱦᱮᱸ ᱦᱮᱸ ᱞᱟᱹᱭᱫᱟᱹᱧ ᱱᱮᱛᱟᱨ ᱨᱤᱱ ᱢᱟᱱᱮ ᱡᱟᱦᱟᱸᱭ ᱜᱤᱫᱽᱨᱟᱹ ᱠᱚ ᱦᱮᱸ ᱥᱮ
ᱦᱳᱭ ᱦᱳᱭ
ᱩᱱᱠᱩ ᱟᱭᱳᱼᱵᱟᱵᱟᱣᱟᱜ ᱠᱟᱛᱷᱟ ᱠᱚ ᱱᱟᱦᱟᱜ ᱟᱡᱚᱢ ᱥᱟᱵᱤᱛᱚᱜ ᱠᱟᱱᱟ ᱟᱫᱚ ᱚᱱᱟ ᱫᱚ ᱟᱢᱫᱚ ᱪᱮᱫ ᱞᱮᱠᱟ ᱫᱤᱥᱟᱹ ᱛᱮᱢ ᱧᱮᱞᱮᱫᱟ
ᱟᱫᱚ ᱮᱠᱷᱚᱱ ᱢᱟ ᱟᱭᱳ ᱵᱟᱵᱟ ᱢᱟ ᱡᱟᱦᱟᱸ ᱛᱤᱱᱟᱹᱜ ᱠᱚ ᱫᱟᱲᱮᱭᱟᱜ ᱠᱟᱱ ᱤᱱᱟᱹᱜ ᱜᱟᱱ ᱢᱟᱠᱚ ᱟᱵᱚ ᱯᱟᱲᱦᱟᱣᱮᱫ ᱵᱚᱱ ᱜᱮ ᱤᱱᱟᱹᱜ ᱜᱟᱱ ᱢᱟ ᱜᱚᱲᱚ ᱥᱚᱯᱚᱦᱚᱫ ᱠᱚ ᱮᱢᱟᱵᱚᱱ ᱠᱟᱱ ᱜᱮᱭᱟ ᱢᱮᱱᱠᱷᱟᱱ ᱱᱟᱦᱟᱜ ᱡᱟᱦᱟᱸ ᱪᱟᱞᱟᱜ ᱠᱟᱱᱟ ᱜᱤᱫᱟᱹᱨ ᱟᱭᱳᱼᱵᱟᱵᱟ ᱢᱟ ᱟᱠᱚᱣᱟᱜ ᱫᱟ. ᱭᱤᱛᱛᱚ ᱫᱚᱠᱚ ᱯᱟᱞᱚᱱᱫᱟ ᱢᱮᱱᱠᱷᱟᱱ ᱜᱤᱫᱟᱹᱨ ᱯᱤᱫᱟᱹᱨ ᱜᱮᱛᱚ ᱟᱹᱰᱤ ᱠᱚ ᱚᱱᱦᱮᱲᱟᱭᱮᱫᱟ ᱮᱠᱷᱚᱱ ᱫᱚ
ᱟᱪᱪᱷᱟ ᱟᱪᱪᱷᱟ
ᱦᱳᱭ ᱮᱠᱷᱚᱱ ᱡᱮᱢᱚᱱ ᱜᱤᱫᱽᱨᱟᱹ ᱠᱚᱣᱟᱜ ᱯᱟᱲᱦᱟᱣ ᱨᱮᱱᱟᱜ ᱯᱚᱨᱤᱢᱟᱱ ᱟᱹᱰᱤ ᱜᱮ ᱠᱚᱢ ᱠᱟᱱᱟ ᱡᱟᱹᱥᱛᱤ ᱠᱟᱹᱢᱤ ᱥᱮᱫ ᱠᱚ ᱪᱷᱩᱴᱟᱹᱜ ᱠᱟᱱᱟ
ᱪᱷᱩᱴᱚᱜ ᱠᱟᱱᱟ ᱦᱟ
ᱮ ᱦᱮᱸ ᱚᱱᱟ ᱠᱚᱫᱚ ᱵᱟᱝ ᱠᱚ ᱵᱷᱟᱹᱵᱤᱭᱮᱫᱟ ᱡᱮ. ᱠᱟᱹᱴᱤᱡᱽ ᱠᱷᱚᱱ ᱡᱮ ᱟᱭᱳᱼ ᱵᱟᱵᱟ ᱤᱱᱟᱹᱜ ᱜᱟᱱᱼ- ᱫᱩᱠ ᱦᱟᱨ ᱠᱮᱛ ᱥᱟᱦᱟᱣ ᱠᱟᱛᱮᱫ ᱞᱟᱹᱴᱩ ᱠᱤᱫᱤᱧᱟ ᱟᱨ ᱠᱟᱹᱴᱤᱡᱽ ᱯᱟᱲᱦᱟᱣ ᱞᱟᱜᱟᱣ ᱤᱧᱟᱹ ᱥᱮ ᱯᱟᱲᱦᱟᱣ ᱠᱟᱛᱮᱫ ᱢᱤᱫᱴᱟᱝ ᱦᱚᱲ ᱞᱮᱠᱟᱱ ᱦᱚᱲ ᱵᱮᱱᱟᱜ ᱞᱟᱜᱟᱣ ᱤᱧᱟᱹ ᱚᱱᱟ ᱠᱚᱫᱚ ᱵᱟᱝᱠᱚ ᱵᱷᱟᱹᱵᱤᱭᱮᱫᱟ
ᱦᱮᱸ
ᱦᱳᱭ
ᱟᱫᱚ ᱚᱱᱟ ᱜᱮ ᱦᱩᱭᱩᱜ ᱠᱟᱱᱟ ᱠᱟᱛᱷᱟ ᱱᱮᱛᱟᱨ ᱵᱟᱹᱲᱛᱤ ᱠᱟᱭᱛᱮ ᱡᱷᱚᱛᱚ ᱜᱮ ᱟᱹᱛᱩ ᱴᱚᱞᱟ ᱚᱲᱟᱜ ᱚᱲᱟᱜ ᱠᱚᱨᱮ ᱧᱮᱞᱚᱜ ᱠᱟᱱᱟ ᱟᱯᱟᱱ ᱟᱹᱯᱤᱱ ᱚᱲᱟᱜ ᱠᱚᱨᱮ ᱦᱚᱸ ᱢᱤᱫ ᱵᱟᱨ ᱧᱮᱞᱚᱜ ᱠᱟᱱ ᱜᱮᱭᱟ ᱡᱮ ᱟᱭ ᱳ ᱵᱟᱵᱟ ᱪᱮᱛᱟᱱ ᱨᱮ ᱦᱩᱭᱩᱜ ᱠᱟᱱᱟ ᱜᱤᱫᱽᱨᱟᱹ ᱡᱟᱦᱟᱸ ᱞᱮᱠᱟᱱ ᱢᱟᱱᱮ ᱟᱨ ᱠᱟᱹᱢᱤ ᱦᱚᱨᱟ ᱛᱟᱦᱮᱸ ᱫᱚᱨᱠᱟᱨ ᱡᱮ ᱡᱟᱱᱟᱢ ᱠᱟᱫ ᱞᱮᱭᱟ ᱠᱚ ᱦᱟᱨᱟ ᱟᱠᱟᱫ ᱞᱮᱭᱟ ᱠᱚ ᱟᱹᱰᱤ ᱦᱚᱨᱠᱮᱛ ᱠᱟᱛᱮ ᱥᱟᱥᱮᱛ ᱠᱟᱛᱮ ᱱᱤᱛᱚᱜ ᱫᱚ ᱟᱸᱡᱚᱢ ᱞᱟᱹᱠᱛᱤᱭᱟᱞᱮᱭᱟ ᱩᱱᱠᱩᱣᱟᱜ ᱠᱟᱛᱷᱟ ᱪᱮᱫ ᱠᱚ ᱞᱟᱹᱭᱫᱟ ᱟᱨ ᱟᱫᱚ ᱚᱱᱟᱫᱚ ᱮᱠᱫᱚᱢ ᱮᱠᱟᱞ ᱵᱟᱠᱚ ᱟᱸᱡᱚᱢᱮᱫᱼᱟ ᱱᱤᱛ ᱫᱷᱟᱹᱵᱤᱡᱽ ᱦᱚᱸ ᱧᱮᱞᱚᱜ ᱠᱟᱱ ᱜᱮᱭᱟ ᱛᱚᱵᱮ ᱦᱟᱯᱮᱱ ᱫᱤᱱ ᱨᱮ ᱛᱟᱭᱚᱢ ᱫᱟᱨᱟᱢ ᱟᱯᱱᱟᱨ ᱨᱮᱱ ᱜᱤᱫᱽᱨᱟᱹ ᱦᱚᱸ ᱩᱱᱠᱩ ᱟᱠᱚ ᱠᱚᱨᱮᱱ ᱥᱮ ᱟᱯᱟᱱ ᱟᱹᱯᱤᱱ ᱨᱮᱱ ᱜᱤᱫᱽᱨᱟᱹ ᱠᱚᱦᱚᱸ ᱵᱟᱠᱚ ᱟᱸᱡᱚᱢᱮᱫᱟ ᱛᱟᱛᱮ ᱚᱱᱟ ᱛᱮᱫᱚ ᱟᱹᱰᱤ ᱵᱟᱹᱲᱤᱡᱚᱜ ᱠᱟᱱᱟ ᱠᱟᱱᱟ ᱵᱟᱝ ᱥᱮ
ᱦᱳᱭ ᱟᱢᱫᱟ ᱜᱮ ᱵᱟᱹᱲᱤᱡᱚᱜ ᱠᱟᱱᱟ ᱟᱫᱚ ᱱᱚᱝᱠᱟ ᱡᱩᱫᱤ ᱫᱤᱱᱠᱟ. ᱢ ᱫᱤᱱᱟᱹᱢ ᱫᱤᱱ ᱱᱚᱝᱠᱟᱜ ᱜᱮ ᱡᱩᱫᱤ ᱪᱟᱞᱟᱣ ᱤᱫᱤᱜᱼᱟ ᱜᱤᱫᱟᱹᱨᱼ ᱯᱤᱫᱟᱹᱨ ᱠᱚ ᱵᱟᱝ ᱟᱭᱳᱼᱵᱟᱵᱟᱣᱟᱜ ᱠᱟᱛᱷᱟ ᱵᱟᱝᱠᱚ ᱟᱸᱡᱚᱢ ᱤᱫᱤᱭᱟ ᱛᱟᱦᱚᱞᱮ ᱠᱷᱟᱱ ᱫᱚ ᱟᱵᱚ ᱫᱚ ᱯᱚᱨᱚᱵᱚᱨᱛᱤ ᱠᱟᱞᱨᱮ ᱟᱹᱰᱤ ᱟᱱᱟᱴ ᱨᱮᱵᱚᱱ ᱯᱟᱲᱟᱜᱼᱟ ᱚᱱᱟ ᱠᱚᱦᱚᱸ ᱜᱤᱫᱽᱨᱟᱹ ᱠᱚ ᱵᱟᱝᱠᱚ ᱵᱷᱟᱵᱤ ᱛᱤᱭᱚᱜ ᱮᱫᱟ
ᱟᱦ ᱟᱫᱚ ᱚᱱᱟ ᱫᱚ ᱵᱩᱡᱷᱟᱹᱜ ᱠᱟᱱ ᱜᱮᱭᱟ ᱢᱟᱱᱮ ᱦᱩᱸ ᱞᱟᱦᱟ ᱥᱟᱢᱟᱝ ᱥᱮᱫ ᱜᱮ ᱫᱤᱥᱟᱹ ᱠᱟᱛᱮ ᱛᱚ ᱛᱟᱭᱚᱢ ᱨᱮᱱ ᱡᱟᱦᱟᱸᱭ ᱯᱚᱯᱚᱝᱲᱟ ᱠᱚᱠᱚ ᱦᱤᱡᱩᱜᱼᱟ ᱩᱱᱠᱩ ᱠᱚ ᱠᱚ ᱚᱱᱠᱟ ᱜᱮᱠᱚ ᱠᱟᱹᱢᱤᱭᱟ ᱥᱮ ᱟᱫᱚ ᱫᱩᱠ ᱟᱴᱠᱟᱨᱚᱜᱼᱟ ᱩᱱ ᱚᱠᱛᱚ ᱡᱟᱦᱟᱸᱭ ᱠᱚ ᱱᱟᱦᱟᱜ ᱟᱭᱳᱼᱵᱟᱵᱟ ᱪᱮᱛᱟᱱ ᱨᱮ ᱱᱚᱝᱠᱟ ᱵᱚᱱ ᱠᱟᱹᱢᱤ ᱠᱟᱱᱟ ᱟᱭᱳ ᱵᱟᱵᱟ ᱣᱟᱜ ᱠᱟᱛᱷᱟ ᱠᱚ ᱵᱟᱵᱚᱱ ᱢᱟᱱᱟᱣ ᱫᱟ ᱥᱮ ᱵᱟᱵᱚᱱ ᱵᱟᱛᱟᱣ ᱠᱟᱜ ᱠᱟᱱᱟ ᱟᱵᱚᱨᱤᱱ ᱦᱚᱯᱚᱱ ᱠᱚᱦᱚᱸ ᱟᱵᱚᱨᱮᱱ ᱦᱚᱯᱚᱱᱨᱟ ᱠᱚ ᱱᱚᱜᱼᱚ ᱱᱚᱝᱠᱟ ᱡᱚᱠᱷᱚᱱ ᱵᱟᱹᱲᱤᱡ ᱟᱵᱚ ᱪᱮᱛᱟᱱ ᱨᱮᱠᱚ ᱠᱟᱹᱢᱤᱭᱟ ᱟᱫᱚ ᱢᱚᱱᱮᱨᱮ ᱟᱹᱰᱤ ᱫᱩᱠ ᱥᱮᱴᱮᱨᱚᱜᱼᱟ ᱟᱫᱚ ᱩᱱ ᱚᱠᱛᱚ ᱫᱚ ᱵᱟᱝ ᱫᱚ ᱟᱭᱳᱼᱵᱟᱵᱟ ᱯᱟᱸᱡᱟ ᱛᱮ ᱧᱟᱢ ᱠᱟᱛᱮ ᱩᱱ ᱚᱠᱛᱚ ᱦᱩᱭᱩᱜ ᱠᱟᱱᱟᱢ ᱥᱩᱫᱷᱩᱨᱟᱣ ᱫᱟᱲᱮᱜ ᱵᱟᱝ ᱫᱚ ᱟᱯᱱᱟᱨ ᱨᱮᱱ ᱠᱟᱹᱴᱤᱡ ᱠᱟᱹᱴᱤᱡ ᱵᱟᱹᱵᱩ ᱢᱟᱹᱭ ᱠᱚᱜᱮ ᱵᱟᱝ ᱫᱚᱢ ᱵᱩᱡᱷᱟᱹᱣ ᱫᱟᱲᱮᱭᱟᱠᱚ
ᱦᱮᱸ ᱟᱫᱚ ᱦᱮᱸ ᱮᱠᱷᱚᱱ ᱱᱟᱦᱟᱜ ᱡᱩᱜᱽ ᱨᱮᱢᱟ ᱜᱤᱫᱟᱹᱨ ᱯᱤᱫᱟᱹᱨ ᱠᱚᱦᱚᱸ ᱟᱵᱚ ᱵᱟᱵᱩᱱ ᱵᱷᱷᱟᱵᱤ ᱛᱤᱭᱟᱹᱜ ᱫᱟᱲᱮᱭᱟᱜ ᱠᱟᱱᱟ ᱡᱮ ᱱᱤᱛᱚᱜ ᱵᱚᱨᱛᱚᱢᱟᱱ ᱨᱮ ᱡᱟᱦᱟᱸ ᱪᱟᱞᱟᱜ ᱠᱟᱱᱟ
ᱟᱫᱚ ᱩᱱ ᱡᱚᱠᱷᱚᱱ ᱠᱷᱟᱱ ᱫᱚ ᱡᱟᱦᱟ ᱟᱵᱚ ᱠᱟᱹᱢᱤ ᱞᱟᱜᱟᱣ ᱵᱚᱱᱟ ᱚᱱᱟ ᱫᱚ ᱵᱟᱝ ᱵᱚᱱ ᱢᱤᱫᱟ ᱟᱨ ᱡᱚᱠ ᱯᱟᱨᱚᱢ ᱤᱫᱤᱜ ᱠᱟᱱᱟ ᱡᱚᱠᱷᱚᱱ ᱦᱟᱸᱜ ᱱᱚᱣᱟ ᱴᱟᱭᱤᱢ ᱫᱚ ᱟᱫᱚ ᱵᱟᱝ ᱨᱩᱣᱟᱹᱲᱟ ᱩᱱ ᱡᱚᱠᱷᱟᱜ ᱟᱫᱚ ᱵᱷᱟᱹᱵᱤ ᱛᱮᱵᱚᱱ ᱧᱟᱢᱟ ᱱᱳᱣᱟᱧ ᱠᱟᱹᱢᱤ ᱞᱮᱠᱷᱟᱱ ᱦᱳᱭᱛᱳ ᱵᱮᱥ ᱠᱚᱜᱼᱟ ᱤᱱᱟᱹ ᱤᱱᱝ ᱠᱟᱹ ᱧᱮᱞᱚᱜ ᱠᱟᱱᱟ
ᱦᱮᱸ ᱮᱠᱫᱚᱢ ᱮᱠᱫᱚᱢ ᱦᱮᱸ ᱮᱠᱫᱚᱢ ᱮᱠᱟᱞ ᱚᱱᱟ ᱢᱟ ᱥᱟᱹᱨᱤ ᱠᱟᱛᱷᱟ ᱟᱫᱚ ᱱᱤᱛᱚᱜ ᱫᱚ ᱟᱫᱚ ᱚᱱᱟ ᱤᱫᱤ ᱠᱟᱛᱮ ᱫᱚ ᱪᱮᱫ ᱵᱚᱱ ᱪᱤᱠᱟᱹ ᱞᱮᱠᱷᱟᱱ ᱜᱮ ᱜᱟᱱᱚᱜᱼᱟ? ᱢᱟᱱᱮ ᱚᱱᱟ ᱫᱚ ᱚᱲᱟᱜ ᱚᱲᱟᱜ ᱨᱮ ᱜᱤᱫᱽᱨᱟᱹ ᱯᱤᱫᱽᱨᱟᱹ ᱛᱚ ᱱᱩᱠᱩ ᱵᱩᱡᱷᱟᱹᱣ ᱨᱮᱱᱟᱜ ᱫᱚᱨᱠᱟᱨ ᱢᱮᱱᱟᱜᱼᱟ ᱟᱫᱚ ᱚᱱᱟ ᱫᱚ ᱪᱤᱠᱟᱹ ᱛᱮᱫᱚ ᱥᱚᱪᱮᱛᱚᱱ ᱜᱟᱱᱚᱜᱼᱟ ᱥᱮ ᱱᱩᱠᱩ ᱪᱤᱠᱟᱹᱛᱮ ᱪᱟᱸᱜᱟᱣ ᱠᱚ ᱦᱩᱭᱩᱜᱼᱟ? ᱪᱤᱠᱟᱹᱛᱮ ᱱᱩᱠᱩ ᱢᱮᱫ ᱢᱟᱨᱥᱟᱞ? ᱟ ᱵᱩᱥᱟᱹᱲ ᱦᱚᱪᱚ ᱠᱚ ᱦᱩᱭᱩᱜᱼᱟ ᱟᱢᱮᱢ ᱪᱤᱱᱛᱟᱹ ᱵᱷᱟᱵᱱᱟᱭᱮᱫᱟ
ᱟᱡ ᱟᱫᱚ ᱢᱮᱫ ᱢᱟᱨᱥᱟᱞ ᱡᱩᱫᱤ ᱢᱟᱨᱥᱟᱞ ᱪᱚ ᱠᱚ ᱞᱟᱹᱜᱤᱫ ᱞᱟᱜᱟᱜᱼᱟ ᱛᱟᱦᱚᱞᱮ ᱠᱷᱟᱱ ᱫᱚ ᱯᱩᱭᱞᱩ ᱫᱚ ᱦᱩᱭᱩᱜ ᱠᱟᱱᱟ ᱯᱩᱭᱞᱩ ᱟᱥᱲᱟ ᱜᱮ ᱦᱩᱭᱩᱜ ᱠᱟᱱᱟ ᱜᱚᱜᱚ ᱵᱟᱵᱟ ᱩᱱᱠᱤᱱ ᱟᱡ ᱮᱠᱪᱩᱭᱮᱞᱤ ᱩᱱᱤ ᱜᱤᱫᱽᱨᱟᱹ ᱡᱩᱫᱤ ᱜᱚᱜᱚᱼᱣᱟᱜ ᱠᱟᱛᱷᱟ ᱩᱱᱤ ᱵᱟᱭ ᱟᱸᱡᱚᱢᱟ ᱚᱱᱦᱮᱲᱟᱣᱟᱭ ᱯᱩᱭᱞᱩ ᱠᱷᱚᱱ ᱜᱮ ᱛᱟᱦᱞᱮ ᱠᱷᱟᱱ ᱫᱚ ᱩᱱᱤ ᱜᱤᱫᱽᱨᱟᱹ ᱫᱚ ᱮᱠᱟᱞ ᱢᱟᱱᱮ ᱞᱟᱯᱷᱟᱝ ᱥᱮᱱ ᱫᱚ ᱵᱟᱭ ᱥᱮᱱ ᱫᱟᱲᱮᱭᱟᱜᱼᱟ ᱛᱟᱨᱯᱚᱨᱮ ᱦᱩᱭᱩᱜ ᱠᱟᱱᱟ ᱟᱵᱚᱣᱟᱜ ᱤᱛᱩᱱ ᱟᱥᱲᱟ ᱤᱛᱩᱱ ᱟᱥᱲᱟ ᱨᱮ ᱡᱟᱦᱟ ᱟᱵᱚ ᱥᱮᱪᱮᱫ ᱠᱚ ᱮᱢᱟ ᱵᱚᱱ ᱠᱟᱱᱟ ᱚᱱᱟ ᱦᱚ ᱡᱩᱫᱤ ᱟᱵᱚ ᱢᱚᱱ ᱫᱤᱭᱮ ᱵᱟᱝ ᱵᱚᱱ ᱟᱸᱡᱚᱢᱟ ᱛᱟᱦᱞᱮ ᱠᱷᱟᱱ ᱫᱚ ᱮᱠᱟᱞᱜᱮ ᱵᱟᱭ ᱜᱟᱱᱚᱜᱼᱟ ᱟᱫᱚ ᱱᱚᱝᱠᱟ ᱞᱮᱠᱟᱛᱮ ᱩᱱᱠᱩ ᱥᱮᱪᱮᱫ ᱠᱚ ᱞᱟᱜᱟᱜᱼᱟ ᱫᱤᱭᱮ ᱯᱚᱨ ᱚᱱᱟ ᱫᱚ ᱱᱤᱡᱮ ᱴᱷᱮᱱ ᱠᱟᱱᱟ ᱯᱷᱮᱰ ᱮᱠᱪᱩᱭᱟᱹᱞᱤ ᱟᱢ ᱟᱢ ᱡᱩᱫᱤ ᱚᱞᱚᱜ ᱯᱟᱲᱦᱟᱜ ᱪᱮᱛᱟᱱ ᱟᱢ ᱜᱩᱨᱩᱛᱛᱚ ᱛᱟᱦᱮᱸᱱ ᱛᱟᱢᱟ ᱥᱮ ᱟᱭᱳ ᱵᱟᱵᱟᱼᱣᱟᱜ ᱠᱟᱛᱷᱟ ᱪᱮᱛᱟᱱ ᱨᱮ ᱟᱢᱟᱜ ᱜᱩᱨᱩᱛᱛᱚ ᱛᱟᱦᱮᱸᱱ ᱛᱟᱢᱟ ᱛᱚᱵᱮ ᱡᱩᱫᱤ ᱩᱭᱦᱟᱹᱨ ᱵᱷᱟᱵᱟᱜ ᱵᱷᱟᱵᱱᱟ ᱛᱟᱦᱮᱸᱱᱟ ᱵᱷᱩᱵᱤᱥᱥᱚᱛ ᱨᱮᱱᱟᱜ ᱛᱟᱦᱞᱮ ᱠᱷᱟᱱ ᱜᱮ ᱟᱵᱚ ᱵᱚᱱ ᱞᱟᱦᱟ ᱫᱟᱲᱮᱭᱟᱜᱼᱟ
ᱮᱜᱽᱫᱚᱢ ᱮᱜᱽᱫᱚᱢ ᱮᱠᱫᱚᱢ ᱥᱟᱹᱨᱤ ᱠᱟᱛᱷᱟ ᱱᱚᱶᱟ ᱫᱚ ᱟᱹᱰᱤ ᱡᱚᱛᱷᱟᱛ ᱠᱟᱛᱷᱟᱢ ᱞᱟᱹᱭ ᱠᱟᱜᱼᱟ ᱡᱮ ᱟᱭᱳ ᱵᱟᱵᱟ ᱡᱮᱦᱩ ᱩᱱ ᱚᱠᱛᱚ ᱟᱹᱠᱤᱱᱟᱜ ᱛᱟᱦᱮᱸᱭᱟ ᱩᱱ ᱚᱠᱛᱚ ᱨᱮ ᱜᱤᱫᱽᱨᱟᱹ ᱯᱮᱲᱟ ᱠᱷᱚᱱ ᱡᱚᱠᱷᱚᱱ ᱠᱤᱱ ᱦᱟᱨᱟ ᱟᱠᱟᱫ ᱢᱮᱧᱟ ᱢᱟᱱᱮ ᱨᱮᱸᱜᱮᱡ ᱨᱮ ᱛᱮᱛᱟᱝ ᱨᱮ ᱨᱩᱣᱟᱹ ᱨᱮ ᱨᱟᱵᱟᱝ ᱨᱮ ᱡᱷᱚᱛᱚ ᱠᱤᱪᱷᱩ ᱟᱹᱠᱤᱱ ᱠᱤᱱ ᱧᱮᱞ ᱠᱟᱫᱟ ᱱᱤᱛ ᱫᱷᱟᱹᱵᱤᱡ ᱛᱮ ᱠᱤᱱᱛᱩ ᱵᱟᱹᱠᱤᱱ ᱠᱚᱭ ᱠᱟᱜ ᱢᱮᱭᱟ᱾ ᱪᱮᱫ ᱦᱚᱸ? ᱟᱹᱣᱨᱤ ᱠᱤᱱ ᱠᱚᱭ ᱢᱮᱭᱟ ᱪᱮᱫ ᱠᱤᱱ ᱮᱢ ᱠᱟᱜ ᱢᱮᱭᱟ ᱚᱱᱟ ᱫᱚ ᱟᱹᱠᱤᱱ ᱠᱤᱱ ᱵᱟᱲᱟᱭᱟ? ᱟᱢ ᱫᱚ ᱵᱟᱢ ᱵᱟᱲᱟᱭᱟ ᱢᱮᱱᱠᱷᱟᱱ ᱦᱩᱭᱩᱜ ᱠᱟᱱᱟ ᱱᱤᱛ ᱫᱷᱟᱹᱵᱤᱡ ᱛᱮ ᱢᱤᱫ ᱴᱟᱝ ᱵᱟᱠᱤᱱ ᱞᱟᱹᱭᱟᱢ ᱠᱟᱱᱟ ᱟᱨ ᱵᱮᱴᱟ ᱥᱮ ᱵᱤᱴᱤ ᱫᱮ ᱱᱚᱶᱟ ᱟᱹᱜᱩᱟᱹᱧ ᱢᱮᱥᱮ ᱦᱟᱱᱟ ᱟᱹᱜᱩᱣᱟᱹᱧ ᱢᱮ ᱧᱟᱢ ᱠᱮᱫ ᱠᱷᱟᱱᱮᱢ ᱮᱢᱟᱜ ᱠᱤᱱᱟ. ᱢ ᱵᱟᱢ ᱧᱟᱢ ᱠᱮᱫ ᱠᱷᱟᱱ ᱵᱟᱝᱼᱟ ᱢᱮᱱᱠᱷᱟᱱ ᱟᱨ ᱦᱚᱸ ᱧᱮᱞ ᱠᱟᱱᱟ ᱟᱧᱻ ᱡᱮ ᱮᱸᱜᱟᱛ ᱟᱯᱟᱛ ᱦᱩᱭᱩᱜ ᱠᱟᱱᱟ ᱜᱤᱫᱽᱨᱟᱹ ᱱᱤᱡᱮᱨᱤᱱ ᱜᱤᱫᱽᱨᱟᱹ ᱡᱩᱫᱤ ᱡᱟᱦᱟᱸᱭ ᱨᱩᱣᱟᱹ ᱦᱟᱹᱥᱩᱜ ᱠᱟᱱᱟ ᱡᱟᱦᱟᱸᱱᱟᱜ ᱫᱩᱠᱷ ᱜᱤ ᱯᱚᱫ ᱨᱮ ᱧᱩᱨ ᱠᱟᱱᱟ ᱟᱡ ᱫᱚ ᱫᱟᱹᱲ ᱪᱟᱞᱟᱜ ᱢᱮᱱᱠᱷᱟᱱ ᱟᱨᱦᱚᱸ ᱧᱮᱞ ᱠᱟᱱᱟ ᱡᱮ ᱮᱸᱜᱟᱛ ᱟᱯᱟᱛ ᱡᱩᱫᱤ ᱠᱚ ᱨᱩᱣᱟᱹ ᱦᱟᱹᱥᱩᱜᱼᱟ ᱜᱤᱫᱽᱨᱟᱹ ᱦᱟᱜ ᱫᱚ ᱢᱚᱱᱮ ᱦᱚᱸ ᱵᱟᱝ ᱞᱟᱜᱟᱜ ᱠᱟᱱᱟ ᱡᱮ ᱤᱧ ᱟᱭᱳ ᱠᱟᱱᱟᱭ ᱥᱮ ᱤᱧ ᱵᱟᱵᱟ ᱟ ᱦᱟᱯᱮᱥᱤᱧ ᱱᱚᱝᱠᱟ ᱞᱮᱜᱮ ᱚᱝᱠᱟ ᱞᱮᱜᱮ ᱢᱟᱱᱮ ᱟᱹᱰᱤ ᱫᱩᱠ ᱜᱮ ᱵᱩᱡᱷᱟᱹᱜᱼᱟ ᱦᱮᱸᱥᱮ ᱱᱚᱣᱟ ᱠᱚᱵᱚᱱ ᱧᱮᱞ ᱟᱠᱟᱫ ᱜᱮᱭᱟ ᱥᱮ
ᱦᱮᱸ ᱩᱱᱫᱚ ᱠᱷᱚᱡ ᱫᱚ ᱡᱮ ᱚᱱᱮ ᱛᱚ ᱢᱤᱫ ᱟᱭᱳ ᱵᱟᱵᱟᱣᱟᱜ ᱠᱟᱛᱷᱟ ᱫᱚ ᱵᱟᱝ ᱠᱚ ᱪᱤᱱᱛᱟᱹᱭᱮᱫᱟ ᱟᱠᱚ ᱱᱤᱡᱮᱨᱟᱜ ᱠᱚ ᱪᱤᱱᱛᱟᱹᱭᱮᱫᱟ ᱱᱤᱡᱮ ᱡᱟᱦᱟ ᱵᱷᱟᱜᱤ ᱠᱚ ᱵᱩᱡᱷᱟᱹᱣ ᱫᱟ ᱚᱱᱟ ᱪᱮᱛᱟᱱ ᱜᱮ ᱜᱩᱨᱩᱛᱩᱣ ᱠᱚ ᱮᱢᱟᱜ ᱠᱟᱱᱟ ᱡᱮ ᱢᱤᱫ ᱴᱟᱝ ᱯᱷᱮᱢᱤᱞᱤ ᱪᱮᱛᱟᱱ ᱡᱟᱦᱟ ᱢᱤᱫ ᱢᱤᱫ ᱴᱟᱝ ᱟᱡᱷᱟᱴ ᱦᱟᱜ ᱯᱟᱲᱟᱜᱼᱟ ᱵᱷᱩᱵᱤᱥᱥᱚᱛ ᱨᱮ ᱡᱮ ᱤᱧ ᱦᱚᱸ ᱚᱱᱟ ᱠᱚᱨᱟᱣ ᱤᱫᱤ ᱞᱟᱜᱟᱣ ᱣᱤᱧᱟᱹ ᱥᱮ ᱚᱱᱟ ᱫᱟᱭᱤᱛᱩᱣ ᱤᱧ ᱯᱟᱞᱚᱱ ᱞᱟᱜᱟᱣ ᱣᱤᱧᱟᱹ ᱚᱱᱟ ᱫᱚ ᱵᱟᱝ ᱠᱚ ᱧᱮᱞ ᱮᱫᱟ ᱦᱮᱸ ᱦᱮᱸ ᱵᱟᱝ ᱠᱚ ᱠᱚᱨᱟᱣᱮᱱᱟ
ᱮᱜᱽᱫᱚᱢ ᱚᱱᱟ ᱫᱚ ᱥᱟᱹᱨᱤ ᱠᱟᱛᱷᱟ ᱟᱹᱰᱤ ᱫᱩᱠ ᱜᱮ ᱵᱩᱡᱷᱟᱹᱜ ᱠᱟᱱᱟ ᱟᱹᱰᱤ ᱵᱟᱲᱤᱡ ᱵᱩᱡᱷᱟᱹᱜ ᱠᱟᱱᱟ ᱠᱟᱨᱚᱱ ᱦᱟᱯᱮᱱ ᱫᱤᱱᱨᱮ ᱟᱵᱚᱨᱤᱱ ᱜᱤᱫᱽᱨᱟᱹ ᱠᱚᱦᱚᱸ ᱡᱩᱫᱤ ᱱᱚᱝᱠᱟ ᱟᱵᱚ ᱡᱩᱫᱤ ᱟᱭᱳ ᱵᱟᱵᱟ ᱥᱟᱞᱟᱜ ᱵᱚ ᱱᱚᱝᱠᱟ ᱵᱚᱱ ᱠᱟᱹᱢᱤᱭᱟ ᱮᱱᱠᱷᱟᱱ ᱟᱵᱚᱨᱤᱱ ᱜᱤᱫᱽᱨᱟᱹ ᱠᱚᱦᱚᱸ ᱱᱚᱝᱠᱟ ᱠᱚ ᱠᱟᱹᱢᱤᱭᱟ
ᱦᱳᱭ ᱦᱳᱭ
ᱟᱹᱰᱤ ᱧᱩᱛᱟᱹᱛ ᱫᱤᱱ ᱢᱟᱱᱮ ᱟᱹᱰᱤ ᱠᱷᱟᱨᱟᱯ ᱵᱩᱡᱷᱟᱹᱜ ᱠᱟᱱᱟ ᱟᱹᱰᱤ ᱠᱚᱥᱴᱚ ᱵᱩᱡᱷᱟᱹᱜ ᱠᱟᱱᱟ ᱡᱮ ᱥᱟᱹᱨᱤᱜᱮ ᱦᱟᱱᱮ ᱪᱮᱫ ᱦᱟᱞ ᱠᱚᱨᱮ ᱦᱩᱭᱩᱜ ᱠᱟᱱᱟ ᱟᱵᱚᱣᱟᱜ
ᱦᱮᱸ ᱦᱮᱸ ᱟᱨ ᱮᱠᱷᱚᱱ ᱠᱚ ᱜᱤᱫᱟᱹᱨ ᱯᱤᱫᱟᱹᱨ ᱫᱚ ᱚᱱᱮ ᱥᱮᱪᱮᱫ ᱱᱟᱯᱟᱭ ᱪᱷᱩᱴᱟᱹᱣᱚᱜᱼᱟ
ᱦᱮᱸ ᱦᱮᱸ
ᱦᱩᱸ
ᱟᱫᱚ ᱚᱱᱟ ᱫᱚ ᱥᱮᱪᱮᱫ ᱛᱟᱞᱟ ᱛᱮᱜᱮ ᱦᱩᱭᱩᱜᱼᱟ ᱚᱞ ᱤᱛᱩᱱ ᱟᱥᱲᱟ ᱠᱚᱨᱮ ᱡᱟᱦᱟᱸᱭ ᱡᱩᱫᱤ ᱚᱱᱠᱟᱱ ᱢᱟᱱᱮ ᱚᱱᱠᱟᱱ ᱴᱷᱟᱶ ᱠᱚᱨᱮ ᱥᱮᱴᱮᱨᱚᱜᱼᱟᱭ ᱡᱟᱦᱟᱸ ᱥᱚᱝᱜᱚᱴᱷᱚᱱ ᱟᱨ ᱡᱟᱦᱟᱸ ᱠᱚᱨᱮ ᱡᱟᱦᱟᱱᱟᱜ ᱡᱚᱱᱚᱥᱚᱵᱷᱟ ᱠᱚ ᱦᱩᱭᱩᱜ ᱠᱟᱱᱟ ᱦᱮᱸ ᱢᱟᱹᱱᱢᱤᱭᱟᱜ ᱦᱩᱭᱩᱜ ᱠᱟᱱᱟ ᱜᱟᱞᱢᱟᱨᱟᱣ ᱨᱚᱯᱚᱲ ᱛᱷᱩᱛᱤ ᱱᱚᱜᱼᱚ ᱱᱚᱝᱠᱟ ᱚᱱᱠᱟᱱ ᱡᱟᱭᱜᱟ ᱠᱚᱨᱮ ᱱᱚᱶᱟ ᱠᱷᱟᱹᱛᱤᱨ ᱜᱮᱛᱚ ᱦᱩᱭᱩᱜ ᱠᱟᱱᱟ ᱢᱤᱼᱢᱤᱫ ᱴᱟᱝ ᱢᱟᱱᱮ ᱪᱮᱫ ᱤᱧ ᱞᱟᱹᱭᱟ ᱚᱱᱠᱟᱱᱟᱜ ᱜᱮᱛᱚ ᱥᱚᱢᱮᱞᱚᱱ ᱥᱚᱵᱷᱟ ᱠᱚ ᱡᱟᱦᱟᱱᱟᱜ ᱠᱚ ᱦᱮᱸᱥᱮ ᱠᱚ ᱤᱫᱤᱭᱟ ᱚᱱᱟ ᱠᱚᱫᱚ ᱥᱚᱪᱮᱛᱚᱱ ᱥᱤᱵᱤᱨ ᱠᱟᱱᱟ ᱢᱟᱱᱮ ᱢᱟᱹᱱᱢᱤ ᱠᱚ ᱢᱟᱱᱮ ᱪᱮᱛᱟᱜ ᱢᱟ ᱪᱮᱛᱟᱜ ᱢᱟ ᱡᱟᱹᱯᱤᱫ ᱠᱟᱜᱼᱟ ᱠᱚ ᱩᱱᱠᱩ ᱠᱚ ᱠᱚ ᱮᱵᱷᱮᱱᱚᱜ ᱢᱟ ᱢᱟ ᱮ ᱵᱩᱡᱷᱟᱹᱣ ᱢᱟᱠᱚ ᱢᱚᱱᱮᱨᱮ ᱢᱤᱫᱴᱟᱝ ᱩᱫᱽᱜᱟᱹᱣ ᱢᱤᱫ ᱴᱟᱝ ᱢᱟᱹᱱᱢᱤᱭᱟᱜ ᱢᱚᱱᱮ ᱨᱮ ᱵᱮᱥᱤ ᱠᱷᱩᱵ ᱮᱠᱴᱟ ᱫᱚ ᱡᱟᱦᱱᱟᱜ ᱫᱚ ᱵᱟᱝ ᱞᱟᱜᱟᱣᱚᱜᱼᱟ ᱵᱩᱡᱷᱟᱹᱣ ᱢᱟᱱᱮ ᱢᱤᱫ ᱴᱟᱝ ᱡᱩᱫᱤ ᱵᱩᱡᱷᱟᱹᱣ ᱫᱟᱲᱮ ᱛᱟᱦᱮᱱ ᱛᱟᱭᱟ ᱵᱩᱡᱷᱟᱹᱣᱟᱭ ᱠᱟᱹᱡ ᱛᱟᱞᱟᱝ ᱠᱷᱟᱱ ᱜᱮ ᱩᱱᱤ ᱢᱟᱱᱮ ᱛᱤᱱᱟᱹᱜ ᱜᱟᱱ ᱵᱟᱹᱲᱤᱡ ᱵᱟᱹᱲᱤᱡ ᱦᱚᱲ ᱠᱚᱦᱚᱸ ᱩᱱᱠᱩ ᱠᱚ ᱥᱩᱫᱷᱨᱟᱹᱣ ᱫᱟᱲᱮᱭᱟᱜᱼᱟ, ᱡᱩᱫᱤ ᱢᱤᱫᱴᱟᱝ ᱜᱟᱱ ᱠᱟᱛᱷᱟᱭ ᱵᱩᱡᱷᱟᱹᱣᱟ᱾ ᱚᱱᱟ ᱠᱷᱟᱹᱤᱨ ᱜᱮ ᱡᱚᱛᱚᱱ ᱥᱤᱵᱤᱨ ᱠᱚᱫᱚ ᱠᱚ ᱫᱚᱦᱚᱣ ᱠᱟᱜᱼᱟ ᱜᱟᱞᱚᱪ ᱟᱠᱷᱲᱟ ᱠᱚ ᱦᱟᱸᱰᱮ ᱱᱟᱰᱮ ᱠᱚ ᱚᱱᱠᱟ ᱥᱟᱢᱟᱡᱤᱠ ᱢᱤᱫᱴᱟᱝ ᱠᱤᱪᱷᱩ ᱵᱟᱠᱚ ᱫᱚᱦᱚᱭᱟ᱾ ᱚᱱᱟ ᱫᱤᱥᱟᱹ ᱠᱟᱛᱮ ᱜᱮ ᱱᱩᱠᱩ ᱦᱚᱸᱠᱚ ᱫᱚᱦᱚ ᱫᱚᱠᱚ ᱫᱚᱦᱚ ᱟᱠᱟᱟᱜ ᱜᱮᱭᱟ᱾
ᱦᱮᱸ᱾ ᱟᱫᱚ ᱱᱟᱦᱟᱜ ᱡᱩᱜᱽ ᱨᱮᱢᱟ ᱧᱮᱞᱚᱜ ᱠᱟᱱ ᱚᱱᱟ ᱠᱚ ᱪᱮᱛᱟᱱ ᱢᱟ ᱮᱠᱟᱞ ᱜᱩᱨᱩᱛᱛᱚ ᱜᱮ ᱵᱟᱝᱠᱚ ᱮᱢᱟᱜ ᱠᱟᱱᱟ ᱫᱤᱭᱮ ᱯᱚᱨ ᱥᱚᱝᱜᱚᱴᱷᱚᱱ ᱠᱚᱦᱚᱸ ᱡᱩᱫᱤ ᱦᱩᱭᱩᱜᱼᱟ ᱚᱸᱰᱮ ᱦᱚᱸ ᱡᱩᱫᱤ ᱥᱮᱴᱮᱨ ᱠᱚ ᱛᱟᱦᱮᱱ ᱜᱮᱭᱟ ᱚᱱᱠᱟᱱ
ᱦᱮᱸ ᱦᱮᱸ
ᱜᱤᱫᱽᱨᱟᱹ ᱠᱚ ᱛᱚ ᱚᱱᱟ ᱦᱚᱸᱛᱚ ᱢᱚᱱᱚᱡᱳᱜᱽ ᱫᱤᱭᱮ ᱵᱟᱝᱠᱚ ᱟᱸᱡᱚᱢᱟ ᱟᱨ ᱚᱱᱟ ᱦᱮᱸ ᱥᱚᱝᱜᱚ ᱜᱚᱴᱚᱱ ᱠᱚᱨᱮᱱᱟᱜ ᱠᱟᱛᱷᱟ ᱡᱟᱦᱟᱸᱭ ᱩᱸᱻ ᱮ ᱫᱟᱢᱟᱱ ᱠᱟᱛᱷᱟ ᱠᱚᱣᱟᱜ ᱨᱮᱵᱮᱫ ᱠᱟᱛᱮᱫ ᱵᱟᱠᱚ ᱫᱚᱦᱚᱭᱟ? ᱚᱱᱟ ᱠᱚ ᱚᱱᱦᱮᱟᱜᱚᱜ ᱠᱟᱜᱼᱟ ᱛᱟᱦᱞᱮ ᱱᱚᱝᱠᱟ ᱞᱮᱠᱷᱟᱱ ᱫᱚ ᱦᱮᱸ᱾ ᱱᱚᱝᱠᱟ ᱞᱮᱠᱷᱟᱱ ᱛᱚ ᱟᱨ ᱵᱟᱭ ᱜᱟᱱᱚᱜᱼᱟ᱾
ᱟᱫᱚᱧ ᱧᱮᱞᱮᱜ ᱠᱟᱱᱟ ᱛᱚ ᱱᱚᱜᱼᱚᱭ ᱡᱟᱦᱟᱸ ᱡᱟᱭᱜᱟ ᱠᱚᱨᱮ ᱴᱷᱟᱶ ᱠᱚᱨᱮ ᱦᱩᱭᱩᱜᱼᱟ᱾ ᱟᱫᱚ ᱡᱷᱚᱛᱚ ᱜᱮ ᱟᱯᱱᱟᱨ ᱦᱚᱲ ᱞᱮᱠᱟᱱ ᱠᱚᱦᱚᱸ ᱡᱟᱦᱟᱸᱭ ᱮᱢ ᱪᱟᱞᱟᱜᱼᱟ᱾ ᱟᱫᱚᱢ ᱞᱟᱹᱭᱟ ᱚᱦᱳ ᱵᱟᱨ ᱠᱟᱛᱷᱟᱭ ᱵᱟᱰᱟᱭ ᱠᱟᱜᱼᱟ ᱩᱱᱤᱜᱮ ᱩᱱᱤᱭᱟᱜ ᱠᱟᱛᱷᱟ ᱟᱸᱡᱚᱢ ᱢᱮ ᱚᱠᱛᱚ ᱦᱩᱭᱩᱜ ᱠᱟᱱᱟᱧ ᱮᱢᱟ᱾ ᱱᱚᱜ-ᱚ ᱱᱚᱝᱠᱟ ᱵᱚᱱ ᱢᱚᱱᱮ ᱵᱟᱲᱟᱭᱟ ᱦᱮᱸᱪᱮ᱾ ᱦᱮᱸ ᱩᱱᱤᱭᱟᱜ ᱠᱟᱛᱷᱟ ᱟᱸᱡᱚᱢᱟᱹᱧ ᱪᱮᱫᱟᱜ? ᱤᱧ ᱢᱟ ᱤᱧᱜᱤᱧ ᱵᱟᱲᱟᱭᱟ᱾ ᱤᱧ ᱜᱮ ᱡᱷᱚᱛᱚ ᱠᱤᱪᱷᱩᱧ ᱵᱟᱲᱟᱭᱟ᱾ ᱧᱮᱧᱮᱞ ᱠᱟᱱ ᱜᱤᱭᱟᱹᱧ ᱱᱚᱣᱟ ᱫᱷᱤᱨᱤ ᱠᱟᱱᱟ ᱫᱟᱨᱮ ᱠᱟᱱᱟ ᱦᱮ ᱱᱩᱠᱩ ᱦᱟᱹᱛᱤ ᱠᱟᱱᱟ ᱠᱚ᱾ ᱥᱟᱫᱚᱢ ᱠᱟᱱᱟ ᱠᱚ, ᱱᱚᱣᱟ ᱫᱚ ᱟ, ᱤᱧ ᱫᱩᱧ ᱦᱚᱲ ᱠᱟᱱᱟ ᱟᱨ ᱦᱟᱹᱱᱤ ᱫᱚ ᱱᱩᱭ ᱠᱟᱱᱟ ᱦᱟᱹᱱᱤ ᱠᱟ ᱢᱟᱱᱮ ᱱᱚᱜᱼᱚᱭ ᱡᱮ ᱢᱤᱫᱴᱟᱝ ᱪᱤᱱᱛᱟᱹ ᱵᱷᱟᱵᱽᱱᱟ ᱛᱟᱵᱚ ᱟᱵᱚ ᱫᱚᱵᱚᱱ ᱢᱚᱱᱮᱭᱟ ᱟ ᱤᱧ ᱜᱮ ᱡᱷᱚᱛᱚ ᱠᱷᱚᱱᱤᱧ ᱢᱟᱨᱟᱝ-ᱟ᱾ ᱚᱱᱟ ᱠᱷᱟᱹᱛᱤᱨ ᱛᱮ ᱡᱷᱚᱛᱚ ᱠᱷᱚᱱ ᱵᱚᱱ ᱦᱩᱰᱤᱧ ᱤᱫᱤᱜ ᱠᱟᱱᱟ᱾
ᱦᱮᱸ ᱮᱠᱪᱩᱞᱤ ᱟᱵᱚ ᱫᱚ ᱟᱵᱚ ᱱᱤᱡᱮᱨᱟᱜ ᱡᱟᱦᱟᱸ ᱟᱹᱵᱩ ᱵᱚᱱ ᱵᱷᱟᱵᱤᱛ ᱚᱱᱟᱛᱮ ᱜᱩᱨᱩᱛᱚ ᱵᱚᱱ ᱮᱢ ᱛᱟᱦᱮᱱᱟ ᱦᱚᱲ ᱪᱮᱫ ᱜᱮᱭᱟᱱ ᱮ ᱤᱢᱟᱹᱧ ᱠᱟᱱᱟ ᱪᱮᱫ ᱵᱩᱫᱽᱫᱷᱤ ᱤᱢᱟᱹᱧ ᱠᱟᱱᱟ᱾ ᱚᱱᱟ ᱩᱱᱤᱭᱟᱜ ᱵᱩᱫᱷᱤ ᱫᱚ ᱟᱵᱚ ᱵᱚᱦᱚᱜ ᱦᱟᱛᱟᱣ ᱜᱮ ᱵᱟᱵᱚᱱ ᱦᱟᱛᱟᱣᱟ ᱦᱮᱸ᱾ ᱩᱱᱤ ᱡᱩᱫᱤ ᱞᱟᱹᱭᱟᱢ ᱠᱟᱱ ᱩᱱᱤᱭᱟᱜ ᱠᱟᱛᱷᱟ ᱚᱱᱦᱮᱲᱟᱣ ᱠᱟᱛᱮ ᱦᱮᱸ ᱦᱮᱸ ᱟᱢ ᱢᱮᱱᱫᱟᱢ ᱢᱮᱱᱫᱟᱢ᱾ ᱮᱱ ᱤᱱᱠᱟᱹ ᱠᱟᱛᱮᱜ ᱠᱚ, ᱚᱱᱟ ᱠᱚ ᱦᱮᱸ
ᱟᱞᱮᱭᱟᱜ ᱟᱞᱮᱭᱟᱜ ᱠᱚ ᱪᱮᱫ ᱠᱚ ᱞᱟᱹᱭᱟ ᱢᱟᱥᱮ᱾ ᱚᱲᱟᱜ ᱨᱮᱱᱟᱜ ᱡᱚᱢ ᱵᱟᱲᱟ ᱠᱟᱛᱮᱫ ᱫᱚ ᱵᱤᱨ ᱦᱟᱹᱛᱤ ᱫᱚ ᱪᱮᱫᱟᱜ ᱤᱧ ᱞᱟᱜᱟ ᱵᱟᱲᱟᱭᱮᱟ᱾ ᱵᱟᱝ ᱥᱮ᱾ ᱚᱲᱟᱜ ᱨᱮᱱᱟᱜ ᱡᱚᱢ ᱵᱟᱲᱟ ᱠᱟᱛᱮᱫ ᱫᱚ ᱵᱤᱨ ᱦᱟᱹᱛᱤ ᱞᱟᱜᱟ ᱠᱟᱛᱮᱫ ᱫᱚ ᱤᱧᱟᱹᱜ ᱫᱚ ᱞᱟᱵᱽ ᱫᱚ ᱪᱮᱫ ᱠᱟᱱᱟ?
ᱟᱨ ᱮᱠᱷᱚᱱ ᱠᱚ ᱜᱤᱫᱟᱹᱨ ᱦᱮᱸ, ᱟᱨ ᱮᱠᱷᱚᱱ ᱠᱚ ᱜᱤᱫᱟᱹᱨ ᱯᱤᱫᱟᱹᱨ ᱢᱟ ᱚᱱᱠᱟ ᱚᱱᱟ ᱩᱸᱻᱦᱩᱸ ᱥᱮᱪᱮᱫ ᱵᱟᱝ ᱠᱷᱟᱹᱛᱤᱨ ᱛᱮ᱾ ᱦᱳᱭ ᱟᱹᱰᱤ ᱠᱚᱢ ᱩᱢᱮᱨ ᱜᱮᱠᱚ
ᱦᱮᱸ ᱦᱮᱸ ᱦᱮᱸ᱾ ᱮ ᱡᱚᱴᱟᱜ ᱠᱟᱱᱟ ᱚᱲᱟᱜ ᱫᱩᱣᱟᱹᱨ ᱧᱚᱜ ᱠᱮᱫᱟ ᱦᱮᱸ ᱦᱮᱸ ᱦᱮᱸ᱾ ᱦᱮᱸ᱾ ᱟᱹᱰᱤ ᱜᱟᱱ ᱟᱹᱰᱤ ᱢᱟᱨᱟᱝ ᱟᱡᱟᱨ ᱱᱚᱣᱟ ᱫᱚ ᱵᱤᱨᱟᱴ ᱟᱡᱟᱨ ᱵᱤᱨᱟᱴ᱾
ᱦᱳᱭ᱾
ᱛᱟᱭᱚᱢ ᱫᱟᱨᱟᱢ ᱫᱤᱱ ᱨᱮ ᱠᱤᱱᱛᱩ ᱮᱸᱜᱟᱛ ᱟᱯᱟᱛ ᱵᱟᱝ ᱢᱟᱱᱟᱣ ᱵᱟᱛᱟᱣ ᱠᱷᱟᱹᱛᱤᱨ ᱛᱮ ᱥᱮ ᱜᱤᱫᱽᱨᱟᱹ ᱠᱚᱣᱟᱜ ᱱᱚᱜ-ᱚ ᱱᱚᱣᱟ ᱦᱟᱞ ᱠᱷᱟᱹᱛᱤᱨ ᱟᱨ ᱢᱟᱱᱮ ᱟᱵᱚ ᱪᱮᱛᱟᱱ ᱨᱮᱜᱮ ᱱᱷᱟᱜ ᱱᱚᱣᱟ ᱠᱚᱫᱚ ᱵᱟᱹᱲᱤᱡ ᱚᱨᱥᱚᱝ ᱫᱚ ᱱᱷᱟᱜ ᱧᱩᱨᱩᱜ-ᱟ᱾ ᱟᱨ ᱱᱚᱣᱟ ᱨᱮᱱᱟᱜ ᱦᱩᱭᱩᱜ ᱠᱟᱱᱟ, ᱢᱤᱫ ᱢᱟᱛᱨᱚ ᱢᱤᱫ ᱢᱟᱛᱨᱚᱧ ᱞᱟᱹᱭᱟ, ᱦᱩᱭᱩᱜ ᱠᱟᱱᱟ ᱨᱟᱱ ᱢᱩᱨᱜᱟᱹᱱ ᱱᱚᱣᱟ ᱢᱟ ᱢᱤᱫᱴᱟᱝ ᱨᱚᱜᱽ ᱞᱮᱠᱟᱱᱟᱜ ᱵᱮᱯᱟᱨ ᱥᱮ? ᱱᱚᱣᱟ ᱛᱚ ᱨᱟᱱ ᱢᱩᱜᱩᱨᱜᱟᱹᱱ ᱫᱚ ᱥᱤᱠᱷᱱᱟᱹᱛ ᱜᱮ ᱠᱟᱱᱟ᱾
ᱦᱟᱸ᱾
ᱥᱤᱠᱷᱱᱟᱹᱛ ᱜᱮ ᱠᱟᱱᱟ᱾ ᱛᱟᱦᱞᱮ ᱱᱷᱟᱜ ᱟ ᱵᱚᱭᱦᱟ ᱚᱠᱛᱚ ᱠᱚᱫᱚ ᱱᱷᱟᱜ ᱟᱫᱚ ᱵᱟᱹᱭ ᱵᱟᱹᱭ ᱛᱮᱫᱚ ᱦᱩᱭ ᱤᱫᱤᱜ ᱠᱟᱱ ᱛᱟᱞᱟᱝᱟ ᱟᱨᱦᱚᱸ ᱚᱛᱚᱢ ᱛᱟᱭᱚᱢ ᱦᱟᱸᱜ ᱟᱨᱚ ᱮᱴᱟᱜ ᱮᱴᱟᱜ ᱥᱟᱛᱟᱢ ᱠᱚᱨᱮ ᱞᱟᱝ ᱦᱤᱡᱩᱜ-ᱟ
ᱦᱮᱸ ᱦᱮᱸ ᱦᱮᱸ ᱦᱳᱭ
ᱚ ᱱᱚᱣᱟ ᱦᱩᱭᱩᱜ ᱠᱟᱱᱟ ᱠᱟᱛᱷᱟ ᱠᱟᱱᱟ
ᱦᱳᱭ ᱥᱮᱪᱮᱫ ᱫᱚ ᱦᱳᱭ ᱠᱟᱱᱟ ᱱᱤᱡᱮᱴᱷᱮᱡ ᱠᱟᱱᱟ ᱮᱰ ᱥᱮᱪᱮᱫ ᱞᱟᱯᱷᱟᱝ ᱥᱮ ᱥᱮᱪᱮᱫ ᱨᱮᱱᱟᱜ ᱛᱟᱦᱞᱮᱱ ᱫᱚ ᱥᱮᱪᱮᱫ ᱜᱟᱱᱚᱜ-ᱟ
ᱦᱮᱸ ᱦᱮᱸ ᱦᱚᱸ ᱦᱳᱭ ᱮᱠᱫᱚᱢ ᱮᱠᱟᱞ ᱜᱮ ᱚᱱᱟ ᱛᱮᱜᱮ᱾ ᱡᱚᱛᱚ ᱴᱩᱠᱩ ᱟᱵᱚ ᱥᱟᱢᱟᱝ ᱨᱮᱵᱚᱱ ᱧᱮᱞ ᱵᱟᱲᱟᱭᱟ ᱡᱟᱦᱟᱱᱟᱜ ᱠᱚ ᱪᱤᱠᱟᱹ ᱜᱟᱱ ᱮᱱᱟ? ᱚᱱᱟ ᱠᱚᱫᱚ ᱩᱱᱠᱩ ᱠᱚᱵᱚᱱ ᱞᱟᱹᱭ ᱵᱩᱡᱷᱟᱹᱣ ᱟᱠᱚᱣᱟ ᱦᱮᱸ᱾ ᱱᱚᱣᱟ ᱠᱚᱜᱮ ᱟᱯᱱᱟᱨᱟᱜ ᱫᱟᱭᱤᱛᱚ